ᱦᱚ ᱦᱮᱞᱳ ᱡᱚᱦᱟᱨ ᱜᱮ᱾
ᱦᱮᱞᱳ, ᱦᱮᱸ ᱜᱚᱝᱠᱮ, ᱦᱮᱸ ᱜᱚᱝᱠᱮ ᱡᱚᱦᱟᱨ, ᱱᱟᱯᱟᱭ ᱜᱮ᱾ ᱟᱪᱪᱷᱟ, ᱦᱩᱸ,
ᱟᱯᱮ ᱠᱚᱜᱮ
ᱛᱤᱱᱟᱹᱜ ᱱᱟᱯᱟᱭ ᱛᱤᱱᱟᱹᱜ ᱵᱟᱝ?
ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ᱾ ᱦᱮᱸ ᱱᱟᱯᱟᱭ ᱛᱟᱦᱮᱸ ᱞᱮᱱᱠᱷᱟᱱ ᱜᱮ ᱵᱷᱟᱜᱮᱭᱟ, ᱦᱳᱭ᱾ ᱦᱩᱸ,
ᱟᱪᱪᱷᱟ ᱜᱚᱝᱠᱮ ᱟᱹᱛᱩ ᱫᱤᱥᱚᱢ ᱠᱚᱫᱚ?
ᱟᱹᱛᱩ ᱫᱤᱥᱚᱢ ᱠᱚᱫᱚ ᱱᱚᱛᱮ ᱡᱷᱟᱲᱜᱨᱟᱢ ᱥᱮᱫ᱾
ᱚ ᱡᱷᱟᱲᱜᱨᱟᱢ ᱥᱮᱫ᱾
ᱦᱩᱸ,
ᱚ ᱛᱟᱦᱞᱮ ᱜᱚᱝᱠᱮ ᱵᱤᱨ ᱠᱚᱫᱚ ᱦᱟᱜ, ᱢᱮᱱᱟᱜ ᱟᱠᱟᱫ ᱜᱮᱭᱟ ᱵᱟᱝ ᱟᱯᱮ ᱥᱮᱫ ᱫᱚ?
ᱦᱚᱸ ᱵᱤᱨ ᱠᱚ, ᱦᱟᱹᱛᱤ ᱠᱚ, ᱫᱚᱢᱮ ᱠᱚ ᱯᱟᱸᱡᱟ ᱞᱮᱜᱮ ᱟᱞᱮ ᱫᱚ, ᱟᱞᱮ ᱫᱚ ᱱᱚᱣᱟ᱾ ᱠᱚᱨᱮ ᱜᱮ ᱟᱫᱷᱟᱨ ᱠᱟᱨᱰ ᱠᱚᱦᱚᱸ ᱞᱮ, ᱛᱮᱭᱟᱨ ᱠᱟᱫ ᱠᱚᱣᱟ᱾ ᱵᱟᱠᱚ ᱪᱟᱞᱟᱜᱼᱟ᱾ ᱦᱮᱸ ᱫᱟᱹᱲ ᱦᱤᱡᱩᱜᱼᱟ᱾ ᱦᱩᱸ᱾
ᱚ ᱦᱟᱹᱛᱤ ᱠᱚ-ᱦᱚᱸ ᱟᱫᱷᱟᱨ ᱠᱟᱨᱰ, ᱠᱚᱯᱮ ᱵᱮᱱᱟᱣ ᱟᱠᱟᱫ ᱠᱚᱣᱟ᱾
ᱦᱳᱭ ᱱᱚᱣᱟ ᱠᱚᱨᱮ ᱜᱮ, ᱚᱱᱠᱟ ᱦᱚᱲ ᱠᱚ-ᱠᱚ ᱞᱟᱹᱭ ᱵᱟᱲᱟᱭᱟ ᱵᱟᱠᱚ ᱪᱟᱞᱟᱜᱼᱟ᱾ ᱡᱟᱹᱱᱤᱡ ᱪᱚ ᱱᱚᱣᱟ ᱠᱚᱨᱮ ᱜᱮ ᱨᱮᱥᱚᱱ ᱠᱚ ᱠᱚ ᱧᱟᱢ ᱡᱚᱝ ᱠᱟᱱᱟ ᱛᱚ᱾
ᱟᱹᱭᱩᱵ ᱠᱷᱟᱱ ᱜᱮᱠᱚ, ᱯᱟᱸᱡᱟ ᱞᱮᱜᱮᱭᱟ᱾ ᱟᱹᱰᱤ
ᱚ
ᱦᱩᱸ᱾
ᱦᱮᱸ ᱟᱸᱡᱚᱢ ᱫᱚ ᱟᱸᱡᱚᱢ ᱵᱟᱲᱟ ᱦᱩᱭ ᱠᱟᱱᱟ᱾ ᱚᱱᱛᱮ ᱫᱚ, ᱡᱟᱹᱥᱛᱤ ᱜᱮ ᱢᱮᱱᱟᱼᱜ ᱟᱠᱟᱫ ᱠᱚᱣᱟ᱾
ᱛᱚ ᱱᱤᱭᱟᱹ ᱥᱮᱨᱢᱟ ᱫᱚ, ᱟᱹᱰᱤ ᱱᱤᱭᱟᱹ ᱥᱳᱢᱚᱭ ᱢᱟᱛᱚ ᱯᱮ, ᱯᱩᱱ, ᱢᱟᱥ ᱛᱮ ᱟᱹᱰᱤ ᱦᱚᱲ ᱠᱚ ᱜᱚ-ᱛᱚ ᱦᱚᱪᱚᱭᱱᱟ᱾
ᱚᱸ ᱟᱫᱚ ᱛᱚᱞᱮ ᱮᱸ ᱫᱚᱠᱛᱟᱹᱣ ᱵᱟᱝ ᱠᱚ, ᱱᱚᱣᱟ ᱥᱟᱨᱠᱟᱨ ᱵᱟᱝᱠᱚ ᱞᱟᱜᱟᱣ
ᱵᱟᱠᱚ ᱵᱟᱝ - ᱵᱟᱝ ᱚᱱᱠᱟᱱᱟᱜ ᱤᱡᱟᱹᱜᱮ, ᱵᱟᱠᱚ ᱤᱭᱟᱹᱤᱭᱮᱫᱟ᱾
ᱵᱮᱵᱚᱥᱛᱷᱟ ᱚᱱᱠᱟ ᱵᱟᱝ ᱠᱚ, ᱦᱟᱛᱟᱣ᱾ ᱟᱯᱮ ᱦᱚᱸ ᱵᱟᱯᱮ ᱢᱮᱱ ᱠᱟᱫᱟ᱾ ᱱᱚᱝᱠᱟ ᱚᱝᱠᱟ ᱫᱚ ᱢᱮᱞᱮ, ᱞᱮ ᱠᱷᱚᱛᱤ ᱦᱚᱪᱚᱣᱟᱼᱜ ᱠᱟᱱ᱾ ᱛᱚ ᱛᱟᱦᱚᱞᱮ ᱠᱷᱟᱱ
ᱟᱹᱰᱤ ᱫᱷᱽᱟᱣ ᱠᱚ ᱪᱟᱞᱟᱣ ᱠᱟᱱᱟ᱾ ᱵᱟᱠᱚ ᱤᱡᱮ ᱟᱫᱚ ᱚᱱᱮ ᱤᱡᱮ ᱠᱚᱼᱠᱚ ᱩᱱᱠᱩ ᱦᱟᱹᱛᱤ ᱞᱟᱜᱟ ᱦᱚᱲ ᱠᱚᱼᱠᱚ ᱫᱚᱦᱚᱸ ᱵᱟᱲᱟ ᱟᱠᱟᱫ ᱠᱚᱣᱟ᱾ ᱤᱱᱟᱹᱜᱮ ᱦᱚᱸ ᱟᱹᱭᱩᱵ ᱞᱮᱱᱠᱷᱟᱱ ᱜᱮ, ᱜᱟᱹᱲᱤ ᱠᱚ ᱦᱤᱡᱩᱼᱜ ᱛᱟᱠᱚᱣᱼᱟ ᱾ ᱛᱚ ᱵᱤᱴ ᱵᱟᱵᱟ᱾
ᱟᱯᱮ ᱠᱚᱼᱫᱚ ᱵᱟᱯᱮ ᱥᱮᱱ ᱠᱟᱱᱟ᱾ ᱦᱟᱹᱛᱤ ᱞᱟᱜᱟ᱾
ᱵᱟᱝ - ᱵᱟᱝ ᱦᱟᱹᱛᱤ ᱞᱟᱜᱟᱢ ᱥᱮᱱᱚᱜᱼᱟ᱾
ᱟᱵᱚ ᱞᱮᱠᱟᱱ ᱢᱟᱹᱱᱢᱤ ᱠᱚᱜᱮ, ᱛᱚ-ᱠᱚ ᱞᱟᱜᱟ ᱭᱮᱫ ᱠᱚᱣᱟ ᱾
ᱛᱤᱠᱤᱱ ᱠᱷᱟᱱ ᱫᱚ᱾ ᱠᱟᱹᱴᱤᱡ ᱧᱮᱞ ᱠᱚ᱾ ᱪᱟᱞᱟ-ᱣ ᱦᱩᱭᱩᱼᱜ ᱜᱮᱭᱟ ᱢᱟᱱᱮ ᱵᱮᱲᱟ ᱛᱟᱦᱮᱱ ᱢᱟᱭ᱾ ᱟᱹᱭᱩᱵ ᱨᱮ-ᱫᱚ ᱵᱟᱝ - ᱵᱟᱝ ᱚᱠᱟ ᱠᱚᱨᱮ ᱦᱚᱨ ᱚᱲᱟᱜ ᱦᱚᱸᱛᱚ ᱛᱟᱨ ᱠᱚᱼᱠᱚ ᱛᱚᱞ ᱠᱟᱜᱼᱟ᱾ ᱥᱮ ᱠᱟᱨᱮᱱᱴ ᱠᱚ ᱛᱟᱦᱮᱸ ᱵᱟᱹᱲᱤᱡᱽᱚᱼᱜ ᱜᱮᱭᱟ ᱡᱟᱦᱟᱸ ᱞᱮᱠᱟ᱾ ᱩᱱᱤ ᱫᱚ ᱚᱠᱟᱥᱮᱫ ᱮᱢ ᱫᱟᱹᱲᱟ᱾ ᱵᱟᱢ ᱫᱟᱹᱲ ᱨᱮᱦᱚᱸ ᱮᱠᱫᱚᱢ᱾ ᱯᱩᱴᱷᱽᱤ ᱦᱟᱹᱠᱩ ᱞᱮᱠᱟ ᱠᱚ᱾ ᱮᱠᱫᱚᱢ ᱠᱚ, ᱞᱮᱵᱮᱫ ᱯᱤᱥᱟᱹᱣ ᱜᱚᱡ ᱠᱟᱢᱟ᱾
ᱦᱳᱭ - ᱦᱳᱭ᱾ ᱦᱮᱸᱢᱟ ᱩᱱᱠᱩ ᱢᱟ ᱾ ᱳᱡᱚᱱ ᱛᱮᱢᱟ ᱟᱹᱰᱤ ᱟᱵᱚ ᱠᱷᱚᱱ, ᱢᱟ ᱟᱹᱰᱤ ᱵᱟᱹᱲᱛᱤ ᱢᱟ, ᱞᱟᱹᱭ ᱵᱟᱝ ᱜᱟᱱᱚᱜᱼᱟ᱾ ᱟᱨᱠᱤ ᱩᱱᱟᱹᱜ᱾ ᱜᱟᱱ ᱠᱚ ᱵᱟᱹᱲᱛᱤᱭᱟ
ᱟᱵᱚᱣᱟᱼᱜ ᱛᱤ ᱟᱨ ᱩᱱᱠᱩ, ᱱᱚᱜᱼᱚ ᱱᱚᱝᱠᱟ ᱫᱟᱜ ᱫᱤᱱ ᱨᱮᱱ ᱯᱩᱴᱷᱽᱤ ᱦᱟᱹ ᱠᱚ ᱞᱮᱠᱟ ᱾ ᱦᱩᱰᱤᱧ - ᱦᱩᱰᱤᱧ ᱠᱚ᱾
ᱚᱱᱮ ᱚᱱᱠᱟ ᱜᱮ, ᱦᱟᱴᱟᱥ ᱢᱟᱨᱤ, ᱮᱠᱫᱚᱢ ᱞᱟᱡ ᱠᱚ ᱾ᱩᱰᱩᱝ ᱩᱛᱟᱹᱨ ᱦᱮᱸ᱾
ᱦᱮᱸ- ᱦᱮ ᱸ ᱮᱠᱫᱚᱢ, ᱾
ᱦᱩᱸᱸ᱾
ᱟᱨ ᱛᱟᱦᱚᱞᱮ ᱨᱚᱦᱚᱭ ᱵᱟᱲᱟᱭ ᱟᱯᱮᱥᱮ ᱜᱚᱝᱠᱮ,
ᱫᱟᱜ ᱟᱠᱟᱫᱟᱭ ᱛᱚ ᱛᱚᱞᱟ ᱠᱚᱠᱚ ᱜᱤᱲ ᱠᱟᱫᱟ ᱨᱚᱦᱚᱭ ᱫᱚ ᱚᱱᱠᱟ ᱩᱱᱟᱹᱜ ᱡᱳᱨ ᱠᱚᱫᱚᱢ ᱛᱮᱫᱚ ᱟᱹᱣᱨᱤ ᱪᱟᱹᱞᱩᱜᱼᱟ ᱱᱛᱮ ᱫᱚ,
ᱡᱟᱹᱥᱛᱤ ᱫᱚ ᱵᱟᱝ ᱟᱨᱠᱤ ᱵᱟᱝ
ᱦᱳᱭ ᱦᱳᱭ ᱟᱨᱠᱤ ᱤᱱᱟᱹᱜᱮ,
ᱵᱟᱹᱭᱦᱟᱹᱲ ᱠᱚᱫᱚᱯᱮ ᱨᱚᱦᱚᱭᱮᱫᱼᱟ ᱡᱟᱹᱱᱤᱡ ᱠᱷᱟᱱ,
ᱵᱟᱹᱭᱦᱟᱹᱲ ᱠᱚᱫᱚ ᱦᱳᱭ ᱦᱳᱭᱛᱚ ᱡᱚᱛᱚ ᱦᱚᱲ ᱫᱚ ᱵᱟᱠᱚ ᱤᱭᱟᱹᱣ ᱠᱟᱱᱟ ᱠᱚᱢ ᱠᱚᱢ ᱦᱚᱲ ᱜᱮ,
ᱟᱫᱚ ᱚᱱᱟ ᱜᱟᱹᱰᱭᱟᱹ ᱠᱚ ᱯᱮᱨᱮᱡ ᱵᱟᱲᱟ ᱞᱮᱱᱠᱷᱟᱱ ᱪᱟᱥᱟ, ᱦᱩᱭᱩᱜ ᱜᱮᱭᱟ ᱦᱮᱸ ᱵᱟᱝ ᱛᱟᱦᱞᱮ ᱠᱮᱱᱮᱞ ᱠᱚ ᱥᱮᱞᱩ ᱠᱚ ᱚᱝᱠᱟ ᱢᱮᱱᱟᱜ ᱟᱠᱟᱫ ᱛᱯᱮᱭᱟ?
ᱠᱮᱱᱮᱞ ᱫᱚ ᱢᱮᱱᱟᱜ ᱛᱟᱞᱮᱭᱟ ᱠᱤᱱᱛᱩ ᱠᱮᱱᱮᱞ ᱠᱚᱨᱮ ᱦᱚᱸ ᱫᱟᱜ ᱫᱚ ᱵᱟᱠᱚ ᱮᱢᱟ ᱞᱮ ᱠᱟᱱᱟ,
ᱚ ᱢᱮᱱᱟᱜ ᱫᱚ ᱢᱮᱱᱟᱜ ᱠᱟᱫᱟ ᱟᱨᱠᱤ ᱵᱟᱝ ᱵᱮᱵᱚᱦᱟᱨᱚᱜ ᱠᱟᱱᱟ ᱵᱟᱝ,
ᱥᱮᱞᱳ ᱫᱚ ᱢᱮᱱᱟᱜ ᱜᱮᱭᱟ ᱦᱳᱲᱚ ᱦᱚᱲᱚ ᱯᱩᱛᱤ ᱚᱠᱚᱭ ᱠᱚᱠᱚ ᱫᱟᱲᱟ ᱠᱟᱱᱟ ᱩᱱᱠᱩ ᱫᱚᱠᱚ ᱪᱟᱥ ᱵᱟᱲᱟᱭ ᱜᱮᱛᱟᱞᱮᱭᱟ ᱛᱚ,
ᱦᱮᱸ ᱢᱟᱱᱮ ᱦᱩᱲᱩ ᱦᱩᱲᱩ ᱵᱮᱜᱚᱨ ᱟᱨᱚ ᱥᱚᱵᱡᱤ ᱠᱚᱦᱚᱸᱯᱮ ᱪᱟᱥ ᱜᱮᱭᱟ ᱵᱟᱝ?
ᱥᱚᱵᱽᱡᱤ ᱦᱚᱸᱠᱚ ᱪᱟᱥ ᱜᱮ ᱛᱟᱦᱮᱸᱫ ᱞᱟᱦᱟ ᱛᱮᱫᱚ ᱟᱹᱰᱤ ᱡᱳᱨ, ᱟᱫᱚ ᱜᱚᱝᱠᱮ ᱫᱚᱢᱮ ᱦᱮᱡᱛᱮᱫ ᱟᱹᱰᱤ ᱡᱳᱨ ᱠᱚ ᱱᱚᱥᱴᱚ ᱵᱟᱲᱟ ᱠᱮᱫᱟ ᱥᱮ, ᱦᱩᱸ
ᱟᱫᱚ ᱟᱯᱮ ᱫᱚ ᱟᱨᱚ ᱢᱮᱴᱮᱡ ᱪᱟᱥ ᱠᱟᱛᱮ ᱦᱚᱸ ᱛᱟᱦᱮᱱᱟ ᱥᱮ ᱵᱟᱝ ᱱᱚᱣᱟ ᱨᱮᱱᱟᱜ ᱫᱚ ᱚᱠᱚᱭ ᱦᱚᱸ, ᱵᱟᱯᱮ ᱞᱟᱹᱭ ᱫᱟᱲᱮᱟ ᱠᱟᱨᱚᱱ ᱫᱚ ᱩᱠᱩ ᱢᱮᱱᱟ, ᱡᱟᱸᱜᱟ ᱠᱚᱦᱟᱸᱜ ᱯᱟᱞᱮ ᱠᱚ ᱦᱮᱡ ᱜᱚᱫᱚᱜ ᱜᱮ ᱦᱟᱸᱜ, ᱦᱳᱭ ᱦᱳᱭ ᱟᱨᱚ ᱛᱚ ᱩᱱᱠᱩ ᱵᱮᱜᱚᱨ ᱛᱚ ᱟᱨᱚ ᱢᱮᱱᱟᱜ ᱟᱠᱟᱫ
ᱦᱩᱸ
ᱦᱚᱨᱤᱱ ᱠᱚ ᱦᱚᱛᱚ ᱩᱱᱠᱩ ᱠᱚᱦᱚᱛᱚ ᱢᱮᱱᱟᱜ ᱠᱚᱣᱟ ᱱᱤᱛᱚᱜ ᱫᱚ ᱟᱲᱟᱜ, ᱠᱚ ᱟᱲᱟ ᱟᱠᱟᱫ ᱠᱚᱣᱟ ᱦᱟᱸᱜ ᱥᱚᱨᱠᱟᱨ ᱯᱷᱚᱨᱮᱥᱴ
ᱦᱚᱨᱤᱱ ᱠᱚᱫᱚ ᱵᱟᱞᱮ ᱧᱟᱢ ᱠᱚᱜᱮᱭᱟ, ᱠᱩᱞᱟᱹᱭ ᱵᱤᱨ ᱱᱩᱠᱩ ᱥᱩᱠᱨᱤ ᱩᱱᱠᱩ ᱜᱮᱠᱚ ᱧᱟᱢ ᱵᱟᱲᱟ ᱠᱚᱜᱮᱭᱟ ᱛᱚ, ᱥᱮᱸᱫᱽᱨᱟ ᱠᱚᱛᱮ,
ᱦᱮᱸ ᱥᱮᱸᱫᱽᱨᱟ ᱠᱚᱯᱮ ᱪᱟᱞᱟᱜ ᱜᱮᱭᱟ?
ᱦᱳᱭ ᱢᱟᱡᱮ ᱥᱟᱡᱮ,
ᱩᱸ ᱚᱱᱠᱟᱱᱟᱜ ᱞᱟᱹᱴᱩ ᱥᱮᱸᱫᱽᱨᱟ ᱠᱚᱫᱚ ᱵᱟᱭ ᱦᱩᱭᱩᱜ ᱜᱮᱭᱟ, ᱡᱮᱢᱚᱱ ᱱᱚᱣᱟ ᱟᱡᱚᱫᱤᱭᱟᱹ ᱥᱮᱸᱫᱽᱨᱟ ᱠᱚ ᱪᱮᱫ ᱠᱚ ᱢᱮᱱᱟᱜ ᱟᱠᱟᱫ ᱛᱟᱵᱚᱱᱟ ᱚᱱᱠᱟ ᱫᱚ ᱟᱨᱠᱤ,
ᱠᱚᱣᱟᱜ ᱫᱚ ᱫᱚᱞ ᱛᱟᱦᱮᱸ ᱞᱮᱱᱠᱷᱟᱱ ᱟᱹᱰᱤ ᱥᱟᱺᱜᱤᱧ ᱦᱚᱸᱠᱚ ᱪᱟᱞᱟᱜ ᱜᱮᱭᱟ ᱱᱚᱛᱮ ᱞᱚᱫᱟᱥᱩᱞᱤ ᱚᱱᱛᱮ, ᱦᱟᱭᱨᱳᱰ ᱯᱟᱨᱚᱢ ᱠᱚ ᱪᱟᱞᱟᱜ ᱜᱮᱭᱟ ᱟᱹᱰᱤ ᱥᱳᱢᱭ,
ᱟᱪᱪᱷᱟ ᱟᱪᱪᱷᱟ ᱟᱨ ᱟᱨ ᱛᱟᱦᱚᱞᱮ ᱜᱚᱝᱠᱮ ᱡᱚᱢ ᱵᱟᱲᱟ ᱦᱩᱭ ᱟᱠᱟᱱᱟ ᱥᱮ ᱵᱟᱝ,
ᱦᱚᱸ ᱡᱚᱢ ᱵᱟᱲᱟ ᱫᱚ ᱦᱩᱭ ᱠᱟᱱᱟ
ᱟᱪᱪᱷᱟ ᱜᱚᱝᱠᱮ ᱛᱟᱦᱞᱮ ᱯᱩᱴᱠᱟᱹ ᱠᱚ ᱚᱢᱚᱱᱚᱜ ᱠᱟᱱᱟ ᱥᱮ ᱵᱟᱝ ᱯᱩᱴᱠᱟᱹ ᱠᱚ ᱩᱫ ᱠᱚ ᱞᱟᱹᱭ ᱫᱚ ᱚᱢᱚᱱᱚᱜᱼᱟ
ᱱᱤᱛᱚᱜ ᱫᱚ ᱚᱢᱚᱱᱚᱜ ᱠᱟᱱᱟ ᱚᱢᱚᱱᱚᱜ ᱜᱮᱭᱟ ᱱᱚᱛᱮ ᱫᱚ ᱦᱩᱸ ᱟᱫᱚ ᱮᱠᱞᱟ ᱮᱠᱞᱟ ᱪᱟᱞᱟᱣ ᱫᱚ ᱥᱟᱦᱚᱥ ᱫᱚ ᱵᱟᱠᱚ ᱵᱩᱡᱷᱟᱹᱣ ᱜᱮᱭᱟ ᱾ ᱯᱩᱴᱠᱟᱹ ᱞᱮᱠᱟ ᱠᱚ ᱯᱩᱴᱷᱩᱡ ᱦᱚᱪᱚ ᱟᱠᱟᱱᱟ ᱛᱚ ᱱᱚᱛᱮ ᱨᱮᱱ ᱫᱚ ᱟᱹᱰᱤ ᱦᱚᱲ, ᱚᱱᱮ ᱚᱱᱟ ᱠᱷᱟᱹᱛᱤᱨ ᱛᱮ ᱟᱨᱠᱤ ᱩᱱᱟᱹᱜ ᱥᱟᱦᱚᱥ ᱠᱚ ᱦᱚᱸ
ᱦᱚᱭ ᱟᱨ ᱛᱟᱦᱞᱮ ᱜᱚᱝᱠᱮ ᱤᱭᱟᱹ ᱪᱮᱫ ᱠᱚ ᱞᱟᱹᱭᱟ ᱯᱩᱴᱠᱟᱹ ᱞᱮᱴᱚ ᱫᱚ ᱢᱟᱱᱮ ᱟᱹᱰᱤ ᱟᱸᱴ ᱜᱮᱠᱚ ᱥᱤᱵᱤᱞᱟ ᱛᱟᱦᱞᱮ ᱾
ᱚᱱᱟ ᱚᱱᱮ ᱛᱚ ᱟᱞ ᱟᱞᱮ ᱨᱮᱱ ᱱᱚᱛᱮ ᱨᱮᱱ ᱦᱟᱲᱟᱢ ᱠᱚ ᱫᱚ ᱠᱚ ᱞᱟᱹᱭᱟ ᱢᱤᱫ ᱫᱷᱟᱣ ᱟᱹᱜᱩ ᱣᱟᱱ ᱠᱷᱟᱱ ᱯᱩᱱ ᱵᱮᱲᱟ ᱫᱟᱠᱟᱢ ᱡᱚᱢ ᱡᱚᱝᱼᱟ ᱾
ᱦᱚᱭ ᱚᱱᱟ ᱜᱮ ᱥᱮ ᱜᱚᱝᱠᱮ, ᱛᱚ ᱟᱹᱵᱤᱱ ᱟᱹᱵᱤᱱ ᱫᱚᱵᱤᱱ ᱪᱟᱠᱷᱟ ᱵᱟᱲᱟ ᱡᱚᱢ ᱵᱟᱲᱟ ᱠᱟᱫᱟ ᱟᱯᱮ ᱚᱱᱛᱮ ᱫᱚ ᱢᱮᱱᱟᱜ ᱟᱠᱟᱫ ᱠᱚᱣᱟ ᱡᱮ ᱦᱮᱛᱩ
ᱮᱸᱻ ᱯᱩᱴᱠᱟᱹ ᱠᱚ ᱦᱮᱸ ᱵᱟᱝ
ᱦᱩᱸ
ᱟᱫᱚ ᱯᱟᱹᱦᱤᱞ ᱨᱮᱱ ᱦᱟᱲᱟᱢ ᱡᱟᱦᱟᱸ ᱠᱚ ᱞᱟᱹᱭ ᱠᱮᱫ ᱵᱚᱱᱟ ᱚᱱᱟ ᱫᱚ ᱥᱟᱹᱨᱤ ᱜᱮᱭᱟ ᱵᱟᱝ ᱾
ᱦᱮᱸ ᱩᱱᱠᱩ ᱠᱚ ᱞᱟᱹᱭ ᱜᱮᱭᱟ ᱫᱟᱜ ᱨᱮᱱ ᱠᱚ ᱫᱟᱜ ᱫᱤᱱ ᱨᱮᱱ ᱩᱱᱠᱩ ᱦᱩᱰᱤᱧ ᱦᱩᱰᱤᱧ ᱠᱚ, ᱢᱚᱨᱞᱟ ᱡᱟᱭᱦᱳᱠ ᱯᱩᱴᱤ ᱢᱩᱴᱤ ᱩᱱᱠᱩ ᱟᱨ ᱱᱚᱣᱟ ᱯᱩᱴᱠᱟᱹ ᱠᱟᱹᱴᱤᱡ ᱪᱩᱞᱩᱝ ᱚᱱᱟ ᱢᱤᱫ ᱞᱟᱫ ᱯᱚᱴᱚᱢ ᱥᱟᱠᱟᱢ ᱨᱮᱱᱟᱜ ᱥᱮᱵᱮᱞ ᱮᱵᱚᱝ ᱯᱩᱱ ᱫᱷᱟᱣ ᱫᱟᱠᱟᱢ ᱠᱚᱴᱚᱜ ᱟᱲᱜᱚᱭᱟ ᱾
ᱦᱚᱭ ᱦᱚᱭ ᱦᱩᱭᱩᱜ ᱜᱮᱭᱟ ᱾ ᱟᱞᱮ ᱥᱮᱱᱢᱟ ᱜᱚᱝᱠᱮ ᱯᱩᱹᱴᱠᱟᱹ ᱩᱫ ᱠᱚᱦᱟᱸᱜ ᱵᱟᱝ ᱧᱟᱢᱚᱜ ᱠᱟᱱᱟ ᱾
ᱵᱷᱟᱞᱮ ᱵᱩᱡᱟᱹᱣᱟ ᱩᱸᱻ
ᱦᱮᱸᱻ ᱟᱫᱚ ᱵᱟᱯᱮ ᱪᱟᱠᱷᱟ ᱵᱟᱲᱟᱣᱟᱠᱟᱫ ᱠᱚ ᱛᱮ?
ᱦᱚᱸᱻ ᱪᱟᱠᱷᱟ ᱟᱠᱟᱫ ᱠᱚᱣᱟ ᱞᱮ ᱟᱫᱚ ᱟᱞᱮ ᱠᱤ ᱯᱚᱱ ᱯᱩᱱᱫᱷᱟᱢ ᱫᱟᱠᱟᱢ ᱡᱚᱢᱟ ᱚᱱᱠᱟ ᱫᱚ ᱵᱟᱝ ᱢᱤᱫ ᱫᱷᱟᱣ ᱨᱮ ᱡᱚᱢ ᱪᱟᱵᱟ᱾
ᱦᱮᱸ ᱩᱱᱟᱜ ᱫᱷᱟᱹᱵᱤᱡ ᱫᱚ ᱵᱟᱝ ᱛᱟᱦᱮᱸᱱᱟ ᱵᱟᱝ? ᱟᱨ ᱱᱮᱛᱟᱨ ᱢᱟ ᱦᱟᱸᱜ ᱯᱩᱱ ᱫᱷᱟᱣ ᱛᱚ ᱵᱟᱵᱚᱱ ᱡᱚᱢ ᱫᱟᱲᱮ ᱭᱟᱜ ᱠᱟᱱ ᱫᱟᱠᱟ ᱢᱟ ᱦᱟᱸᱜ ᱾ ᱫᱤᱱ ᱵᱮᱲᱟ ᱦᱚᱭ ᱛᱚ ᱵᱟᱨ ᱫᱷᱟᱣ ᱟᱨ ᱟᱸᱻ ᱡᱳᱨᱞᱟ ᱯᱮ ᱫᱷᱟᱣ ᱟᱨ ᱠᱤᱫᱩᱜ ᱫᱚ ᱢᱤᱫ ᱫᱷᱟᱣ ᱯᱩᱱ ᱫᱷᱟᱣ ᱦᱚᱭ
ᱦᱩᱸᱻ
ᱟᱞᱮ ᱥᱮᱱ ᱫᱚ ᱦᱟᱸᱜ ᱜᱚᱢᱠᱮ ᱵᱟᱹᱱᱩᱜ ᱟᱠᱟᱫ ᱠᱚᱣᱟ ᱯᱩᱴᱠᱟᱹ ᱩᱫ ᱠᱚ ᱫᱚ ᱦᱟᱸᱜ ᱟᱫᱚ ᱚᱱᱟ ᱠᱷᱟᱹᱛᱤᱨ ᱛᱮ ᱜᱮ ᱵᱟᱰᱟᱭ ᱡᱚᱝ ᱦᱩᱭᱩᱜ ᱠᱟᱱᱟ ᱦᱟ ᱯᱮ ᱢᱮᱱᱟᱜᱼᱟᱠᱟᱫ ᱠᱚᱣᱟ ᱡᱚᱠᱷᱚᱱ ᱞᱟᱹᱭ
ᱟᱯᱮ ᱟᱯᱮ ᱫᱚ ᱚᱠᱟ ᱴᱟᱜ ᱫᱤᱥᱚᱢ ᱛᱟᱯᱮ ᱟᱯᱮᱭᱟᱜ?
ᱟᱞᱮ ᱫᱚ ᱱᱚᱣᱟ ᱦᱟᱸᱜ ᱯᱩᱨᱩᱞᱤᱭᱟᱹ ᱡᱟᱯᱟᱜ ᱾ ᱚᱸᱰᱮ ᱢᱮᱱᱟᱜ ᱟᱠᱟᱫ ᱞᱮᱭᱟ ᱟᱞᱮ ᱫᱚ ᱾ ᱦᱚᱭ ᱦᱟᱱᱛᱮ ᱩᱱᱟᱹᱜ ᱦᱚᱭ ᱦᱚᱭ ᱟᱫᱚ ᱩᱱᱟᱹᱜ ᱦᱟᱱᱛᱮ ᱦᱚᱸ ᱵᱟᱝ ᱟᱨᱠᱤ ᱱᱚᱣᱟ ᱫᱷᱟᱨᱮ ᱧᱚᱜ ᱜᱮ ᱦᱟᱸᱜ ᱟᱞᱮ ᱴᱷᱮᱱ ᱫᱚ ᱦᱟᱸᱜ ᱴᱚᱸᱰᱟᱝ ᱜᱮᱭᱟ ᱦᱟᱸᱜ ᱪᱮᱫ ᱦᱟᱸ ᱚᱱᱠᱟ ᱵᱮᱵᱚᱥᱛᱷᱟ ᱛᱚ ᱦᱟᱸᱜ ᱵᱟᱹᱱᱩᱜ ᱟᱠᱟᱫᱟ ᱾ ᱮᱸᱻ ᱵᱤᱨ ᱵᱩᱨᱩ ᱦᱚᱸ ᱵᱟᱹᱱᱩᱜ ᱟᱠᱟᱫᱟ ᱾ ᱯᱩᱨᱩᱞᱤᱭᱟᱹ ᱚᱱᱟ ᱫᱷᱟᱨᱮ ᱫᱚ ᱦᱟᱸᱜ ᱢᱮᱱᱟᱜ ᱟᱠᱟᱫᱟ ᱵᱤᱨ ᱵᱩᱨᱩ ᱠᱚᱫᱚ ᱾
ᱦᱩᱸᱻ
ᱟᱞᱮ ᱫᱚ ᱠᱟᱹᱴᱤᱡ ᱱᱚᱱᱛᱮ ᱧᱚᱜ ᱨᱮ ᱟᱨᱠᱤ
ᱩᱸ
ᱚᱱᱛᱮ ᱫᱚ ᱚᱱᱟ ᱵᱟᱜᱽᱢᱩᱱᱰᱤ ᱵᱤᱨ ᱠᱚ ᱢᱮᱱᱟᱜ ᱠᱟᱫᱟ ᱟᱞᱮ ᱫᱚ ᱚᱱᱟ ᱠᱚ ᱫᱚ ᱵᱟᱝᱼᱟ ᱾ ᱵᱟᱞᱮ ᱧᱟᱢ ᱮᱫᱟ ᱚᱱᱟ ᱠᱷᱳᱱ ᱫᱚ ᱠᱟᱹᱴᱤᱡ ᱪᱷᱟᱰᱟ ᱨᱮᱜᱮ ᱢᱮᱱᱟᱜ ᱞᱮᱭᱟ ᱾
ᱟᱪᱪᱷᱟ ᱢᱟᱱᱮ ᱵᱤᱨ ᱚᱱᱠᱟ ᱥᱳᱨ ᱥᱳᱨ ᱫᱚ ᱵᱟᱹᱱᱩᱜ ᱯᱮᱭᱟ ᱛᱟᱦᱞᱮ ᱾
ᱦᱳᱭ ᱦᱳᱭ ᱵᱟᱹᱱᱩᱜ ᱟᱠᱟᱫᱟ ᱾ ᱛᱟᱯᱚᱨ ᱱᱚᱣᱟ ᱪᱟᱥ ᱠᱚᱦᱚᱸ ᱚᱱᱠᱟ ᱴᱷᱤᱠ ᱴᱷᱟᱠ ᱵᱟᱭ ᱦᱩᱭᱩᱜ ᱛᱟᱞᱮᱭᱟ ᱟᱞᱮᱭᱟᱜ ᱫᱚ ᱦᱟᱸᱜ ᱾
ᱱᱚᱣᱟ ᱥᱮᱞᱳ ᱠᱚᱦᱚᱸ ᱵᱟᱹᱱᱩᱜ ᱠᱟᱫᱟ ᱥᱮ ᱱᱚᱣᱟ ᱠᱮᱱᱮᱞ ᱠᱚᱦᱚᱸ ᱵᱟᱹᱱᱩᱜ ᱟᱠᱟᱫᱟ ᱾
ᱟᱫᱚ ᱚᱱᱛᱮ ᱫᱚ ᱥᱮᱞᱳ ᱫᱚ ᱵᱟᱝ ᱛᱟᱲᱟᱣ ᱜᱟᱱᱚᱜ
ᱪᱮᱫ?
ᱥᱮ ᱚᱱᱛᱮ ᱫᱚ ᱥᱮᱞᱳ ᱫᱚ ᱵᱟᱝ ᱛᱟᱲᱟᱣ ᱜᱟᱱᱚᱜ ᱛᱮ ᱥᱮ ᱫᱷᱤᱨᱤ ᱜᱮ ᱫᱚᱢᱮ ᱧᱟᱢᱚᱜᱼᱟ?
ᱥᱮᱞᱳ ᱫᱚ ᱦᱟᱸᱜ ᱛᱟᱲᱟᱣ ᱫᱚ ᱦᱟᱸᱜ ᱟᱹᱣᱨᱤ ᱠᱚ ᱛᱟᱲᱟᱣ ᱵᱟᱲᱟᱭ ᱛᱟᱞᱮᱭᱟ ᱛᱚ ᱛᱟᱨᱯᱚᱨ ᱮᱸ ᱫᱟᱜ ᱠᱚᱦᱚ ᱧᱟᱢᱚᱜᱼᱟ ᱥᱮ ᱵᱟᱝ ᱦᱟᱸᱜ ᱧᱟᱢᱚᱜᱼᱟ ᱱᱚᱝᱠᱟ ᱫᱚ ᱠᱟᱣᱰᱤ ᱫᱚ ᱠᱷᱚᱨᱪᱟ ᱵᱟᱲᱟ ᱠᱟᱛᱮ ᱦᱮᱸ ᱥᱮ ᱾ ᱴᱚᱰᱟᱝ ᱧᱚᱜ ᱡᱟᱭᱜᱟ ᱛᱚ ᱾
ᱦᱩᱸ ᱟᱪᱪᱷᱟ ᱟᱪᱪᱷᱟ ᱾ ᱩᱸ
ᱵᱟᱠᱷᱟᱱ ᱠᱟᱹᱣᱰᱤ ᱠᱚ ᱠᱷᱚᱨᱪᱟ ᱵᱟᱲᱟ ᱠᱟᱛᱮᱫ ᱫᱟᱜ ᱵᱟᱝ ᱧᱟᱢ ᱞᱮᱠᱷᱟᱱ ᱫᱚ ᱚᱱᱟ ᱫᱚ ᱦᱟᱸᱜ ᱵᱮᱠᱟᱨᱚᱜᱼᱟ ᱥᱮ ᱾ ᱟᱫᱚ ᱚᱱᱱᱟ ᱠᱚ ᱵᱚᱛᱚᱨ ᱛᱮ ᱦᱮᱸ ᱦᱳᱭ ᱛᱟᱯᱚᱨᱮ ᱱᱚᱜᱼᱚ ᱱᱚᱣᱟ ᱮᱸ ᱥᱚᱨᱠᱟᱨ ᱠᱷᱚᱱ ᱠᱚᱞ ᱠᱚ ᱧᱟᱢ ᱵᱟᱲᱟ ᱞᱮᱱᱟ ᱦᱟᱸᱜ ᱾ ᱟᱫᱚ ᱚᱱᱟ ᱠᱚᱨᱮ ᱦᱚᱸ ᱵᱮᱥ ᱪᱮᱦᱨᱟ ᱫᱟᱜ ᱠᱚ ᱵᱟᱭ ᱩᱰᱩᱠᱚᱜ ᱫᱚ ᱾ ᱦᱮᱸ ᱯᱮ ᱯᱩᱱ ᱴᱷᱤᱞᱤ ᱜᱟᱱ ᱩᱰᱩᱜ ᱮᱱᱟ ᱦᱳᱭ ᱛᱚ, ᱛᱟᱨᱯᱚᱨᱮ ᱠᱷᱟᱱ ᱫᱚ ᱟᱨᱚ ᱦᱟᱸᱜ ᱚᱱᱟ ᱡᱤᱨᱟᱹᱜ ᱦᱩᱭᱩᱜᱼᱟ ᱟᱫᱚ ᱚᱱᱟ ᱠᱚ ᱩᱭᱦᱟᱹᱨ ᱪᱤᱱᱛᱟᱹ ᱠᱟᱛᱮᱫ ᱦᱚᱸ ᱵᱟᱝ ᱠᱚ ᱵᱮᱱᱟᱣ ᱮᱫ ᱛᱟᱞᱮᱭᱟ ᱥᱮ ᱵᱟᱝ ᱵᱮᱱᱟᱣ ᱦᱳᱭ
ᱚᱻ ᱚᱱᱛᱮ ᱫᱚ ᱢᱟᱱᱮ ᱫᱟᱜ ᱨᱮᱱᱟᱜ ᱫᱚ ᱥᱚᱢᱚᱥᱥᱟ ᱢᱤᱫ ᱴᱟᱝ ᱢᱮᱱᱟᱜ ᱜᱮᱭᱟ ᱟᱨ
ᱦᱳᱭ ᱦᱳᱭ ᱫᱟᱜ ᱨᱮᱱᱟᱜ ᱥᱚᱢᱚᱥᱥᱟ ᱢᱮᱱᱟᱜ ᱠᱟᱫ ᱛᱟᱞᱮᱭᱟ ᱟᱨᱠᱤ ᱾
ᱧᱩ ᱫᱟᱜ ᱵᱤᱥᱮᱥ
ᱦᱳᱭ ᱟᱫᱚ ᱚᱱᱮ ᱚᱱᱠᱟ ᱚᱱᱮ ᱚᱝᱠᱟ ᱠᱚ ᱮᱢ ᱵᱟᱲᱟ ᱟᱠᱟᱫ ᱞᱮᱭᱟ ᱠᱚ ᱥᱚᱨᱠᱟᱨ ᱠᱷᱚᱱᱟᱜ ᱫᱚ ᱦᱟᱸᱜ ᱵᱟᱝ ᱩᱰᱩᱠᱚᱜ ᱠᱟᱱᱟ ᱛᱚ ᱚᱱᱟ ᱠᱚ ᱧᱮᱞ ᱠᱟᱛᱮᱫ
ᱢᱟᱱᱮ ᱵᱚᱛᱚᱨ ᱵᱩᱡᱷᱟᱹᱜ ᱠᱟᱱᱟ ᱦᱟᱸᱜ ᱵᱟᱝ ᱫᱚ ᱠᱚᱨᱟᱣ ᱦᱩᱭᱩᱜ ᱵᱟᱝ ᱫᱚ ᱵᱟᱝ ᱱᱚᱜᱼᱚ ᱱᱚᱝᱠᱟ ᱾
ᱡᱟᱦᱟᱸᱭ ᱵᱮᱥᱤ ᱫᱚᱢᱮ ᱫᱟᱜ ᱫᱚᱨᱠᱟᱨ ᱛᱟᱠᱚ ᱩᱱᱠᱩ ᱫᱚ ᱛᱟᱦᱞᱮ ᱠᱚ ᱠᱤᱨᱤᱧ ᱠᱟᱹᱣᱰᱤ ᱛᱮᱠᱚ ᱠᱤᱨᱤᱧ ᱜᱮᱭᱟ ᱦᱚᱭ ᱛᱚ ᱥᱮ ᱪᱮᱫ?
ᱟᱫᱚ ᱚᱝᱠᱟ ᱫᱚ ᱦᱟᱸᱜ ᱫᱚᱨᱠᱟᱨ ᱫᱚ ᱦᱟᱸᱜ ᱥᱟᱵ ᱠᱟᱜ ᱢᱮ ᱪᱟᱥ ᱵᱟᱲᱟ ᱠᱚᱨᱮ ᱜᱮ ᱫᱚᱨᱠᱟᱨ ᱛᱚ ᱾ ᱟᱨ ᱵᱟᱝᱠᱷᱟᱱ ᱫᱚ ᱱᱚᱝᱠᱟ ᱜᱟᱹᱰᱭᱟᱹ ᱠᱚᱨᱮᱱᱟᱜ ᱫᱟᱜ ᱠᱚᱦᱚᱸ ᱢᱟᱱᱮ ᱡᱟᱦᱟᱸᱭ ᱚᱲᱟᱜ ᱠᱚᱠᱚ ᱵᱮᱱᱟᱣᱟ ᱩᱱᱠᱩ ᱫᱚ ᱦᱟᱸᱜ ᱠᱚ ᱜᱚᱜ ᱟᱹᱜᱩᱭᱟ ᱦᱟᱸᱜ ᱾
ᱚᱠᱟ ᱠᱚᱨᱮᱱᱟᱜ ᱜᱟᱹᱰᱭᱟᱹ ᱠᱚᱨᱮᱱᱟᱜ
ᱜᱟᱹᱰᱭᱟᱹ ᱱᱚᱣᱟ ᱜᱟᱹᱰᱭᱟᱹ ᱰᱚᱵᱷᱟᱜ ᱡᱟᱦᱟᱸ ᱢᱮᱱᱟᱜ ᱟᱠᱟ ᱫᱟᱜ ᱛᱟᱦᱮᱱᱟ ᱟᱨ ᱠᱤᱪᱷᱩ ᱩᱱ ᱫᱚ ᱚᱸᱰᱮ ᱠᱷᱚᱱ ᱜᱮ ᱮᱸᱻ ᱵᱟᱹᱜᱤ ᱛᱮ ᱦᱟᱸᱜ ᱠᱚ ᱜᱚᱜ ᱟᱹᱜᱩᱭᱟ ᱦᱟᱸᱜ ᱟᱨ ᱠᱚ ᱞᱚᱥᱚᱫ ᱠᱟᱛᱮᱜ ᱠᱚ ᱞᱚᱥᱚᱫ ᱛᱮ ᱠᱚ ᱚᱲᱟᱜᱟ ᱟᱨ ᱤᱴᱟᱹ ᱚᱲᱟᱜ ᱠᱚ ᱨᱮᱢᱟ ᱫᱟᱜ ᱢᱟᱭ ᱡᱟᱹᱥ ᱛᱤ ᱜᱮ ᱞᱟᱜᱟᱜᱼᱟ ᱦᱟᱸᱜ ᱠᱷᱟᱱ ᱾
ᱦᱩᱸ ᱦᱩᱸ
ᱚᱱᱟ ᱞᱚᱦᱚᱫ ᱠᱟᱸᱛ ᱠᱟᱛᱮ ᱟᱨᱦᱚᱢ ᱞᱚᱦᱚᱫᱟ ᱤᱭᱟᱹᱭᱟᱢ
ᱦᱮᱸ ᱟᱫᱚ ᱚᱲᱟᱜ ᱫᱚᱠᱚ ᱚᱲᱟᱜ ᱵᱟᱲᱟᱭ ᱚᱱᱮ ᱚᱱᱠᱟ ᱫᱟᱜ ᱦᱚᱸ ᱩᱰᱩᱠ ᱚᱱᱟ ᱛᱟᱯᱚᱨᱮ ᱦᱟᱸᱜ ᱠᱩᱧ ᱢᱮᱱᱟᱜ ᱟᱫᱚ ᱵᱟᱨᱭᱟ ᱯᱮᱭᱟ ᱠᱩᱧ ᱨᱮᱫᱚ ᱦᱟᱸᱜ ᱮᱜ ᱦᱚᱸ-ᱱᱟ ᱵᱟᱹᱭᱥᱟᱹᱠᱷ ᱵᱚᱸᱜᱟ ᱡᱷᱮᱸᱴ ᱵᱚᱸᱜᱟ ᱱᱚᱜᱱᱟ ᱢᱟᱱᱮ ᱡᱷᱮᱸᱴ ᱵᱚᱸᱜᱟ ᱦᱟᱸᱜ
ᱦᱩᱸ
ᱛᱮᱫᱦᱚᱸ ᱫᱟᱜ ᱛᱮᱦᱚᱸ ᱟᱨᱠᱤ ᱱᱚᱝᱠᱟ ᱚᱱᱟ ᱦᱚᱸ ᱚᱱᱠᱟ ᱜᱮ ᱡᱤᱨᱟᱹᱣ ᱡᱤᱨᱟᱹᱣ ᱛᱮ
ᱧᱟᱢᱚᱜᱼᱟ ᱩᱱᱟᱹᱜ ᱢᱟᱱᱮ ᱱᱟᱯᱟᱭ ᱥᱟᱦᱤᱡ ᱫᱚ ᱵᱟᱝ ᱫᱟᱜ ᱨᱮᱱᱟᱜ
ᱫᱟᱜ ᱨᱮᱱᱟᱜ ᱥᱩᱵᱤᱫᱷᱟ ᱫᱚ ᱢᱮᱱᱟᱜ ᱜᱮᱭᱟ ᱾
ᱦᱳᱭ ᱟᱞᱮ ᱥᱮᱫ ᱫᱚ ᱟᱫᱚ ᱱᱚᱜᱼᱚᱝᱠᱟ ᱦᱟᱸᱜ ᱮᱸ ᱱᱟᱯᱟᱭ ᱴᱷᱤᱠᱮ ᱡᱟᱹᱲᱤ ᱞᱮᱠᱷᱟᱱ ᱪᱟᱥ ᱦᱚᱸ ᱞᱮ ᱪᱟᱥᱟ ᱟᱨ ᱵᱟᱠᱟᱡ ᱫᱚ ᱵᱟᱝ ᱦᱚᱸ ᱞᱮ ᱪᱟᱥ-ᱟ ᱾ ᱦᱮᱸ ᱚᱱᱠᱟ ᱜᱟᱹᱰᱭᱟᱹ ᱠᱚᱦᱟᱸᱜ ᱱᱚ-ᱚᱭ ᱯᱮᱨᱮᱡ ᱦᱤᱡᱩᱜ ᱠᱟᱱᱟ ᱜᱟᱹᱰᱭᱟᱹ ᱠᱚ ᱯᱮᱨᱮᱡ ᱞᱮᱱᱠᱷᱟᱱ ᱦᱟᱸᱜ